ᱜᱮ
ᱦᱮᱸ ᱡᱚᱦᱟᱨ ᱜᱮᱼᱼ
ᱥᱟᱹᱜᱩᱱ ᱥᱮᱛᱟᱜ᱾
ᱥᱟᱜᱩᱱ ᱥᱮᱛᱟᱜ ᱪᱮᱫ ᱞᱮᱠᱟ ᱦᱮᱱᱟᱜ ᱵᱤᱱᱟ?
ᱱᱟᱯᱟᱭ ᱜᱮ ᱟᱯᱮ ᱜᱮ ᱚᱠᱟ ᱞᱮᱠᱟ?
ᱦᱮ ᱟᱞᱮ ᱦᱚᱸ ᱱᱟᱯᱟᱭ ᱜᱮ
ᱟᱨ ᱫᱟᱜ ᱡᱟᱲᱤ ᱠᱚ ᱪᱮᱫ ᱞᱮᱠᱟ ᱟᱯᱮ ᱥᱮᱫ?
ᱫᱟᱜ ᱡᱟᱲᱤ ᱠᱚᱫᱚ ᱛᱤᱦᱤᱧ ᱫᱚ ᱩᱠᱩᱨ ᱵᱟᱹᱱᱩᱜᱼᱟ ᱦᱚᱞᱟ ᱢᱟᱫᱷᱮᱨ ᱜᱮ ᱠᱟᱹᱴᱤᱡ ᱮ ᱫᱟᱜ ᱡᱟᱲᱤᱭᱮᱫ ᱛᱟᱦᱮᱸᱱᱟ᱾
ᱚᱻ
ᱟᱞᱮ ᱥᱮᱫ ᱫᱚ ᱱᱚᱜᱼᱚᱭ ᱛᱮᱦᱮᱧ ᱫᱚ ᱥᱮᱛᱟᱜ ᱠᱷᱚᱱᱟᱜ ᱱᱚᱛᱮ ᱡᱟᱹᱲᱤᱭᱫᱟ ᱡᱷᱤᱯᱤᱨ ᱡᱷᱤᱯᱤᱨ ᱡᱚᱨᱚᱜ ᱠᱟᱱᱟ᱾
ᱟᱫᱚ ᱡᱳᱨ ᱫᱚ ᱦᱟᱸᱜ ᱵᱟᱭ ᱡᱚᱨᱚᱭᱮᱫ-ᱟ ᱟᱫᱚ ᱡᱳᱨᱟᱭ ᱥᱮ ᱵᱟᱝᱟ ᱚᱱᱟ ᱵᱟᱝ ᱞᱟᱹᱭᱚᱜᱚᱜᱼᱟ ᱦᱟᱸᱜ
ᱟᱪᱪᱷᱟ᱾
ᱟᱨ ᱪᱟᱥ ᱠᱟᱢᱤ ᱠᱚᱫᱚ ᱯᱮ ᱮᱛᱚᱦᱚᱵ ᱠᱮᱜᱼᱟ ᱥᱮ ᱟᱣᱨᱤᱭᱟ᱾
ᱪᱮᱫ ᱫᱚ ᱟᱨ ᱢᱤᱫ ᱫᱷᱟᱣ ᱞᱟᱹᱭ ᱵᱮᱱ? ᱪᱟᱥ ᱠᱟᱹᱢᱤ ᱠᱚᱫᱚ ᱟᱹᱣᱨᱤ ᱮᱛᱚᱦᱚᱵᱚᱜ-ᱟ ᱦᱮᱸᱜᱼᱮ ᱦᱚᱞᱟ ᱢᱟᱫᱷᱮᱨ ᱛᱚᱞᱟ ᱠᱚ ᱜᱤᱰᱤ ᱦᱩᱭ ᱠᱟᱱᱟ᱾
ᱚ ᱟᱪᱪᱷᱟ ᱟᱪᱪᱷᱟ ᱢᱟᱱᱮ ᱠᱟᱴᱤᱡ ᱯᱮ ᱛᱟᱭᱚᱢ ᱧᱚᱜ ᱜᱮᱭᱟ᱾
ᱦᱮᱸ ᱟᱞᱮ ᱫᱚᱞᱮ ᱛᱟᱭᱚᱢ ᱧᱚᱜ ᱜᱮᱭᱟ᱾
ᱚ᱾
ᱟᱯᱮ ᱫᱚ?
ᱟᱞᱮ ᱥᱮᱫ ᱦᱚᱸ ᱚᱱᱠᱟ ᱫᱚ ᱦᱟᱸᱜ ᱦᱳᱭ ᱟᱞᱮ ᱦᱚᱸ ᱚᱱᱠᱟ ᱫᱚ ᱛᱚᱞᱟ ᱠᱚᱫᱚᱞᱮ ᱜᱤᱰᱤ ᱠᱟᱜ-ᱟ᱾ ᱟᱫᱚ ᱚᱱᱟ ᱦᱟᱸᱜ ᱟᱹᱣᱨᱤ ᱜᱟᱱ ᱩᱛᱟᱹᱨᱚᱜ-ᱟ ᱚᱱᱠᱟ ᱨᱚᱦᱚᱭ ᱞᱮᱠᱟ ᱫᱚ ᱟᱫᱚ ᱡᱟᱦᱟᱸᱭ ᱡᱟᱦᱟᱸᱭ ᱠᱚᱣᱟᱜ ᱫᱚ ᱜᱟᱱ ᱠᱟᱱ ᱛᱟ ᱠᱚᱣᱟ ᱩᱱᱠᱩ ᱫᱚ ᱱᱚᱜ-ᱚᱭ ᱡᱩᱫᱤ ᱫᱟᱜ ᱠᱚ ᱟᱨ ᱠᱟᱴᱤᱡ ᱡᱟᱥᱛᱤ ᱧᱚᱜ-ᱮ ᱡᱚᱨᱚᱭᱟ ᱦᱟᱸᱜ ᱮᱱᱠᱷᱟᱱ ᱫᱚ ᱦᱟᱸᱜ ᱨᱚᱦᱚᱭ ᱫᱚ ᱜᱟᱱ ᱜᱚᱫᱚᱜ ᱛᱟᱠᱚᱣᱟ᱾
ᱦᱳᱭ᱾ ᱟᱞᱤᱧᱟᱜ ᱢᱤᱫᱴᱮᱡ ᱠᱩᱠᱞᱤ ᱛᱟᱦᱮᱸ ᱠᱟᱱᱟ᱾
ᱟᱪᱪᱷᱟ ᱢᱟ ᱞᱟᱹᱭ ᱵᱤᱱ᱾
ᱢᱮᱱᱫᱟᱞᱤᱧ ᱦᱚᱸᱜ-ᱚᱭ ᱡᱮ ᱱᱮᱛᱟᱨ ᱫᱚ ᱱᱟᱦᱟᱜ ᱡᱩᱜᱽ ᱛᱚ ᱱᱮᱛᱟᱨ ᱫᱚ ᱡᱟᱥᱛᱤ ᱠᱟᱭ ᱛᱮᱜᱮ ᱧᱮᱞᱚᱜ ᱠᱟᱱᱟ ᱡᱮ ᱦᱚᱸᱜ-ᱚᱭ ᱫᱚ ᱦᱩᱲᱩ ᱨᱚᱦᱚᱭ ᱨᱮᱱᱟᱜ ᱡᱮᱦᱮᱛᱩ ᱥᱤᱡᱤᱱ ᱦᱤᱡᱩᱜ ᱠᱟᱱᱟ, ᱱᱤᱛᱚᱜ ᱡᱟᱥᱛᱤ ᱠᱟᱭ ᱛᱮ ᱢᱟᱱᱢᱤ ᱴᱨᱟᱠᱴᱟᱨ ᱛᱮᱜᱮ ᱠᱚ ᱥᱤᱭᱮᱫ-ᱟ ᱠᱷᱮᱛ ᱠᱚ, ᱛᱚ ᱱᱚᱝᱠᱟ ᱛᱮ ᱛᱚ ᱪᱮᱫ ᱟᱵᱚᱣᱟᱜ ᱱᱟᱦᱮᱞ ᱚᱱᱟ ᱫᱚ ᱠᱤ ᱟᱫ ᱤᱫᱤᱜ ᱛᱟᱵᱚᱱᱟ ᱥᱮ ᱛᱟᱦᱮᱸᱱ ᱛᱟᱵᱚᱱᱟ? ᱟᱵᱮᱱᱟᱜ ᱵᱩᱡᱽᱛᱮ ᱵᱟᱨ ᱯᱮ ᱠᱟᱛᱷᱟ ᱵᱮᱱ ᱞᱟᱹᱭ ᱞᱮᱠᱷᱟᱱ ᱱᱟᱯᱟᱭ ᱠᱚᱜ-ᱟ᱾
ᱟᱰᱤ ᱱᱟᱯᱟᱭ ᱠᱩᱠᱞᱤ ᱜᱮ ᱦᱮᱸ᱾ ᱟᱫᱚ ᱟᱵᱚ ᱱᱚᱣᱟ ᱡᱟᱦᱟᱸ ᱱᱟᱜ ᱱᱟᱦᱮᱞ ᱦᱟᱸᱜ, ᱟᱫᱚ ᱱᱟᱦᱮᱞ ᱫᱚ ᱟᱵᱚ ᱫᱚ ᱦᱟᱸᱜ ᱱᱚᱜ-ᱚᱭ ᱵᱚᱸᱜᱟ ᱵᱩᱨᱩ ᱥᱟᱞᱟᱜ ᱦᱚᱸ ᱢᱟᱱᱮ ᱡᱚᱲᱟᱣ ᱢᱮᱱᱟᱜ-ᱟ ᱛᱚ,
ᱦᱮᱸ᱾
ᱢᱟᱱᱮ ᱱᱚᱜ-ᱚᱭ ᱦᱟᱸᱜ ᱥᱚᱦᱚᱨᱟᱭ ᱨᱮᱵᱚ ᱵᱚᱸᱜᱟᱭᱟ ᱛᱟᱨᱯᱚᱨ ᱨᱩᱦᱱᱤ ᱠᱚᱨᱮ ᱠᱚ ᱵᱚᱸᱜᱟᱭᱟ, ᱟᱫᱚ ᱱᱚᱜᱼᱚ ᱱᱟ ᱡᱩᱫᱤ ᱦᱟᱸᱜ ᱟᱫᱚᱜ ᱛᱟᱵᱚᱱᱟ ᱛᱟᱦᱚᱞᱮ ᱟᱵᱚᱣᱟᱜ ᱢᱤᱫᱴᱟᱝ ᱥᱮᱨᱣᱟ ᱨᱮᱱᱟᱜ ᱟᱰᱤ ᱫᱟᱢᱟᱱ ᱥᱟᱯᱟᱵ ᱠᱚᱦᱚᱸ ᱟᱫᱚᱜ ᱛᱟᱵᱚᱱᱟ, ᱟᱫᱚ ᱱᱤᱛᱳᱜ ᱢᱟ ᱵᱳᱭᱜᱟᱱᱤᱠ ᱡᱩᱜᱽ ᱦᱮᱡ ᱠᱟᱱᱟ ᱛᱚ ᱟᱫᱚ ᱚᱱᱟ ᱴᱟᱠᱴᱟᱨ ᱛᱮᱦᱚᱸ ᱥᱤᱭᱳᱜ ᱫᱚ ᱞᱟᱠᱛᱤ ᱠᱟᱱ ᱜᱮᱭᱟ, ᱵᱟᱝ ᱮᱛᱮᱫ ᱫᱚ ᱵᱟᱝ ᱪᱮᱫᱟᱜ ᱥᱮ ᱚᱱᱟ ᱫᱚ ᱠᱚᱢ ᱥᱚᱢᱚᱭ ᱨᱮ ᱡᱟᱹᱥᱛᱤ ᱥᱤᱜᱼᱟ, ᱟᱨ ᱦᱟᱥᱟ ᱦᱚᱸ ᱵᱮᱥᱴᱷᱤᱠ ᱞᱟᱦᱩᱫᱚᱜᱼᱟ ᱛᱟᱨᱯᱚᱨ ᱪᱟᱥ ᱦᱚᱸ ᱡᱟᱹᱥᱛᱤ ᱦᱩᱭᱩᱜᱼᱟ᱾
ᱦᱳᱭ᱾
ᱛᱚ ᱢᱟᱱᱮ ᱟᱵᱚᱣᱟᱜ ᱢᱟᱱᱮ ᱵᱟᱧᱪᱟᱣ ᱫᱚᱦᱚ ᱞᱟᱹᱜᱤᱫ ᱠᱟᱛᱮ ᱫᱚ ᱱᱚᱜᱼᱚ ᱱᱟ ᱱᱟᱦᱮᱞ ᱠᱚ, ᱟᱲᱟᱨ ᱠᱚ, ᱥᱮ ᱟᱨᱚ ᱟᱬᱜᱚᱢ ᱠᱚ ᱟᱨᱚ ᱥᱮ ᱪᱮᱫ ᱚᱱᱟ ᱦᱟᱸᱜ ᱢᱮᱱᱟᱜᱼᱟ ᱪᱟᱥ ᱨᱮ ᱡᱟᱦᱟᱸ ᱡᱩᱲᱟᱹᱣ ᱢᱮᱱᱟᱜᱼᱟ ᱚᱱᱟ ᱠᱚᱫᱚ ᱵᱟᱧᱪᱟᱣ ᱫᱚᱦ ᱱᱤᱦᱟᱹᱛ ᱞᱟᱹᱠᱛᱤ ᱠᱟᱱ ᱜᱮᱭᱟ᱾ ᱟᱫᱚ ᱟᱹᱵᱤᱱᱟᱜ ᱩᱭᱦᱟᱹᱨ ᱛᱮ ᱪᱮᱫ ᱵᱤᱱ ᱢᱮᱱ ᱦᱚᱪᱚᱭᱮᱫᱼᱟ?
ᱟᱹᱞᱤᱧᱟᱜ ᱩᱭᱦᱟᱹᱨ ᱛᱮᱫᱚ, ᱠᱟᱛᱷᱟ ᱫᱚ ᱴᱷᱤᱠ ᱜᱮᱵᱮᱱ ᱞᱟᱹᱭ ᱠᱟᱫᱟ ᱡᱮ ᱵᱳᱭᱜᱟᱱᱤᱠ ᱟᱨ ᱠᱚᱢ ᱥᱚᱢᱚᱭ ᱛᱮ ᱪᱟᱥᱚᱜᱼᱟ᱾ ᱢᱮᱱᱠᱷᱟᱱ ᱚᱱᱟ ᱵᱮᱜᱚᱨ ᱦᱚᱸ ᱦᱚᱜᱼᱚᱭ ᱡᱮᱢᱚᱱ ᱡᱮᱢᱚᱱ ᱵᱮᱱ ᱞᱟᱹᱭ ᱮᱟ ᱡᱮ ᱥᱚᱨᱦᱟᱭ ᱠᱚᱨᱮ, ᱯᱩᱡᱟᱹ ᱯᱟᱥᱟᱮ ᱨᱩᱦᱱᱤ ᱨᱮ ᱟᱵᱚᱣᱟᱜ ᱫᱚ ᱟᱵᱚᱣᱟᱜ ᱥᱟᱯᱟᱵ ᱠᱚᱵᱚᱱ ᱯᱩᱡᱟᱹᱭᱮᱫᱼᱟ᱾ ᱛᱚ ᱱᱚᱠᱟ ᱜᱮ ᱡᱩᱫᱤ ᱵᱚᱱ ᱯᱩᱡᱟᱹ ᱤᱫᱤ ᱠᱷᱟᱱ ᱥᱮᱨᱚᱠᱟᱢ ᱥᱮᱨᱢᱟ ᱠᱮ ᱥᱮᱨᱢᱟ ᱛᱟᱦᱚᱞᱮ ᱵᱟᱧᱪᱟᱣ ᱛᱟᱦᱮᱱ ᱛᱟᱵᱚᱱᱟ ᱟᱨ ᱵᱟᱝᱠᱷᱟᱱ ᱟᱫ ᱤᱫᱤᱜ ᱛᱟᱵᱚᱱᱟ᱾
ᱦᱳᱭ ᱦᱳᱭ ᱚᱱᱠᱟᱟᱜ ᱜᱮ ᱦᱟᱸᱜ᱾ ᱟᱫᱚ ᱚᱱᱮ ᱱᱚᱣᱟ ᱡᱷᱚᱛᱚ ᱜᱮ ᱡᱩᱫᱤ ᱚᱱᱟ ᱢᱮᱥᱤᱱ ᱜᱮᱵᱚ ᱪᱟᱹᱞᱩᱭᱟ ᱡᱷᱚᱛᱚ ᱡᱟᱭᱜᱟ ᱡᱚᱛᱚ ᱠᱷᱮᱛ ᱨᱮᱜᱮ ᱡᱩᱫᱤ ᱚᱱᱟ ᱢᱤᱥᱤᱱ ᱛᱮᱜᱮ ᱵᱚ ᱥᱤᱭᱟ, ᱛᱟᱦᱚᱞᱮ ᱫᱚ ᱱᱚᱣᱟ ᱦᱚᱸ ᱢᱤᱫ ᱫᱤᱱ ᱦᱤᱞᱳᱜ ᱟᱫᱚᱜᱼᱟ ᱪᱮᱫᱟᱜ ᱥᱮ ᱱᱤᱛᱚᱜ ᱫᱚ ᱡᱟᱦᱟᱸ ᱠᱟᱴ ᱨᱮᱱᱟᱜ ᱱᱟᱦᱮᱞ ᱵᱟᱫᱟᱞ ᱛᱮᱦᱚᱸᱼᱼ ᱢᱮᱲᱦᱮᱫ ᱨᱮᱱᱟᱜ ᱱᱟᱦᱮᱞ ᱠᱚ ᱦᱮᱡ ᱟᱠᱟᱱᱟ ᱦᱟᱜ ᱟᱫᱚ ᱱᱚᱜᱼᱚ ᱚᱱᱠᱟ ᱱᱚᱜᱼᱚ ᱱᱚᱝᱠᱟ ᱫᱤᱱ ᱫᱤᱱ ᱛᱮ ᱫᱤᱱ ᱫᱤᱱ ᱠᱚ ᱚᱱᱟ ᱠᱚ ᱟᱫᱚ ᱚᱱᱟ ᱢᱤᱫᱴᱟᱝ ᱵᱚᱛᱚᱨ ᱢᱮᱱᱟᱜᱼᱟ ᱟᱫᱚ ᱚᱱᱟ ᱢᱟᱦᱟᱸᱜ
ᱚᱱᱟ ᱢᱟ ᱦᱟᱸᱜ ᱦᱚᱲᱢᱚ ᱵᱟᱝ ᱠᱚ ᱵᱟᱧᱪᱟᱣ ᱫᱚ ᱟᱵᱚᱣᱟᱜ ᱪᱟᱥ ᱠᱟᱱᱟ ᱟᱵᱚᱣᱟᱜ ᱥᱟᱯ
ᱟᱫᱚ ᱟᱵᱚ ᱛᱮᱜᱮ ᱵᱟᱧᱪᱟᱣ ᱦᱩᱭ ᱟᱵᱚᱱᱱᱟ
ᱦᱳᱭ ᱦᱳᱭ ᱟᱨ ᱟᱨ ᱢᱤᱫᱴᱟᱝ ᱠᱩᱠᱞᱤ ᱡᱮ ᱦᱚᱸᱜᱼᱚᱭ ᱡᱮ ᱧᱮᱞᱚᱜ ᱠᱟᱱᱟ ᱡᱮᱼᱼ ᱡᱟᱹᱥᱛᱤ ᱠᱟᱭᱛᱮ ᱡᱟᱹᱥᱛᱤ ᱠᱟᱭᱛᱮᱜᱮ ᱧᱮᱞᱚᱜ ᱠᱟᱱᱟ ᱡᱮ ᱥᱚᱦᱚᱨ ᱵᱟᱡᱟᱨ ᱨᱮ ᱫᱚ ᱠᱚᱞᱠᱟᱨᱠᱷᱟᱱᱟ ᱛᱮᱜᱮ ᱢᱟᱱᱮ ᱯᱮᱨᱮᱡ ᱯᱩᱨᱟᱹᱱ ᱢᱮᱱᱟᱜᱼᱟ ᱛᱚᱵᱩ ᱱᱮᱛᱟᱨ ᱫᱚᱠᱚ ᱪᱤᱠᱟᱹᱭ ᱮᱫᱟ ᱟᱛᱳ ᱫᱤᱥᱚᱢ ᱫᱤᱥᱚᱢ ᱨᱮᱦᱚᱸ ᱡᱟᱦᱟᱸ ᱟᱵᱚᱣᱟᱜ ᱵᱤᱨ ᱠᱚ ᱢᱮᱱᱟᱜᱼᱟ ᱚᱱᱟ ᱠᱚᱼᱼ ᱢᱟᱜ ᱯᱷᱟᱸᱫᱟᱣ ᱠᱟᱛᱮᱱ ᱠᱚᱞ ᱠᱟᱨᱠᱷᱟᱱᱟ ᱠᱚ ᱛᱮᱭᱟᱨᱮᱫᱼᱟ ᱛᱚ ᱱᱚᱣᱟ ᱛᱮᱫᱚ ᱛᱤᱱᱟᱹᱜ ᱴᱟ ᱱᱟᱯᱟᱭ ᱦᱩᱭᱩᱜ ᱠᱟᱱᱟ ᱥᱮ ᱵᱟᱹᱲᱤᱡᱚᱜ ᱠᱟᱱᱟ
ᱱᱚᱣᱟ ᱟᱹᱰᱤ ᱡᱚᱛᱷᱟᱛ ᱠᱩᱠᱞᱤ ᱜᱮ ᱢᱟᱱᱮ ᱱᱤᱛᱚᱜ ᱫᱚ ᱧᱮᱞᱼᱼ ᱠᱷᱟᱱ ᱡᱮ ᱱᱚᱜᱼᱚᱭ ᱡᱟᱦᱟᱸ ᱱᱟᱣᱟ ᱱᱟᱣᱟᱱᱟᱜ ᱠᱚᱞ ᱠᱟᱨᱠᱷᱟᱱᱟ ᱠᱚᱠᱚ ᱵᱟᱹᱭᱥᱟᱹᱣ ᱮᱜᱼᱟ ᱟᱨ ᱱᱚᱣᱟ ᱫᱚ ᱟᱵᱚᱣᱟᱜ ᱚᱛ ᱦᱟᱥᱟ ᱨᱮᱜᱮ ᱵᱟᱹᱭᱥᱟᱹᱜ ᱠᱟᱱᱟ ᱟᱨ ᱩᱱᱠᱩ ᱡᱟᱦᱟᱸᱭ ᱠᱚᱢᱯᱟᱱᱤ ᱠᱟᱱᱟ ᱠᱚ ᱩᱱᱠᱩ ᱫᱚ ᱚᱠᱟ ᱫᱤᱥᱚᱢ ᱨᱮᱱ ᱪᱚ ᱴᱟᱠᱟ ᱵᱟᱞᱟ ᱦᱚᱲ ᱠᱟᱱᱟ ᱠᱚ ᱟᱨ ᱟᱵᱚᱣᱟᱜ ᱚᱛ ᱦᱟᱥᱟ ᱨᱮ ᱦᱮᱡ ᱠᱟᱛᱮᱫ ᱚᱱᱟ ᱠᱚᱞ ᱠᱟᱨᱠᱷᱟᱱᱟ ᱠᱚ ᱵᱟᱹᱭᱥᱟᱹᱭ ᱮᱜᱼᱟ ᱛᱟᱨᱯᱚᱨᱮ ᱱᱚᱜᱼᱚᱭ ᱡᱟᱦᱟᱸ ᱵᱤᱨ ᱵᱩᱨᱩ ᱥᱚᱨᱠᱟᱨᱤ ᱡᱟᱭᱜᱟ ᱢᱮᱱᱟᱜᱼᱟ ᱵᱚᱱ ᱵᱤᱵᱷᱟᱜᱽ ᱨᱮ ᱚᱸᱰᱮ ᱠᱚᱨᱱᱟ ᱚᱱᱟ ᱠᱚ ᱨᱮᱱᱟᱜᱼᱼ ᱫᱟᱨᱮ ᱠᱚ ᱡᱟᱦᱟᱸ ᱢᱟᱨᱟᱝ ᱢᱟᱨᱟᱝ ᱫᱟᱨᱮ ᱠᱚ ᱢᱮᱱᱟᱜᱼᱟ ᱵᱤᱨ ᱠᱚ ᱢᱮᱱᱟᱜᱼᱟ ᱚᱱᱟ ᱠᱚᱠᱚ ᱢᱟᱜ ᱯᱷᱟᱫᱟᱭ ᱮᱫᱼᱟ ᱱᱚᱣᱟ ᱦᱚᱸ ᱟᱹᱰᱤ ᱵᱟᱹᱲᱤᱡ ᱦᱩᱭᱩᱜ ᱠᱟᱱᱟ ᱪᱮᱫᱟᱜ ᱥᱮ ᱟᱵᱚ ᱫᱚ ᱢᱟᱱᱮ ᱱᱚᱜᱚᱭ ᱨᱮᱱ ᱦᱚᱲ ᱠᱟᱱᱟ ᱵᱚ ᱵᱚᱸᱜᱟ ᱵᱩᱨᱩ ᱦᱚᱸ ᱢᱟᱱᱮ ᱫᱟᱨᱮ ᱨᱮᱜᱮ ᱩᱱᱠᱩᱣᱟᱜ ᱨᱮᱦᱮᱫ ᱨᱮ ᱫᱟᱨᱮ ᱨᱮ ᱟᱵᱚ ᱫᱚᱵᱚᱱ ᱥᱮᱵᱟ ᱠᱚᱣᱟ ᱟᱨ ᱚᱱᱟ ᱥᱟᱶᱛᱮ ᱱᱚᱣᱟ ᱫᱚ ᱱᱚᱣᱟ ᱞᱟᱹᱜᱤᱫ ᱵᱚᱸᱜᱟ ᱵᱟᱨᱼᱵᱩᱨᱩ ᱚᱱᱟ ᱵᱤᱨ ᱨᱮᱱᱟᱜ ᱫᱟᱨᱮ ᱵᱩᱨᱩ ᱫᱚ ᱢᱮᱱᱟᱜᱼᱟ ᱪᱮᱫᱟᱜ ᱥᱮ ᱥᱮ ᱚᱱᱟ ᱫᱟᱨᱮ ᱠᱷᱚᱱ ᱫᱚ ᱟᱵᱚ ᱫᱚ ᱱᱚᱜᱼᱚᱭ ᱦᱚᱭ ᱦᱤᱸᱥᱤᱫ ᱵᱚᱱ ᱧᱟᱢᱮᱫᱼᱟ ᱥᱟᱦᱮᱫ ᱞᱟᱹᱜᱤᱫ ᱚᱠᱥᱤᱡᱮᱱ ᱵᱚᱱ ᱧᱟᱢᱮᱫᱼᱟ ᱥᱟᱦᱟᱱ ᱥᱟᱠᱟᱢ ᱵᱚᱱ ᱧᱟᱢ ᱮᱜᱼᱟ ᱟᱨ ᱱᱚᱜᱼᱚᱭ ᱡᱟᱦᱟᱸ ᱫᱟᱜ ᱡᱟᱹᱲᱤ ᱚᱨ ᱟᱹᱜᱩᱭ ᱮᱫᱼᱟ ᱥᱮᱨᱢᱟ ᱠᱷᱚᱱᱟᱜ ᱫᱟᱨᱮ ᱱᱟᱹᱲᱤ ᱛᱟᱦᱮᱱ ᱠᱷᱟᱱ ᱫᱚ ᱚᱱᱟ ᱫᱟᱜᱼᱼ ᱦᱚᱸ ᱢᱟᱱᱮ ᱚᱱᱟ ᱫᱟᱨᱮ ᱱᱟᱲᱤ ᱛᱮᱜᱮ ᱚᱨ ᱟᱹᱜᱩᱭᱟ ᱟᱫᱚ ᱫᱟᱨᱮ ᱱᱟᱹᱲᱤ ᱠᱚ ᱱᱚᱜ ᱱᱚᱝᱠᱟ ᱠᱚ ᱢᱟᱜ ᱯᱷᱟᱫᱟ ᱞᱮᱠᱷᱟᱱ ᱠᱚᱨᱠᱷᱟᱱᱟ ᱠᱚ ᱠᱚᱞᱠᱟᱨᱠᱷᱟᱱᱟ ᱠᱚ ᱵᱟᱭᱥᱟᱣ ᱞᱮᱠᱷᱟᱱ ᱢᱟᱱᱮ ᱱᱚᱜᱼᱚ ᱱᱟ ᱫᱟᱜ ᱫᱚ ᱵᱟᱭ ᱫᱟᱜᱟ ᱟᱨ ᱱᱚᱜᱼᱚ ᱱᱟ ᱠᱚᱞᱠᱟᱨᱠᱷᱟᱱᱟ ᱨᱮᱱᱟᱜ ᱡᱟᱦᱟᱸ ᱫᱷᱩᱣᱟᱹ ᱚᱰᱚᱠᱚᱜ ᱠᱟᱱᱟ ᱚᱱᱟ ᱛᱮᱦᱚ ᱵᱟᱭᱩ ᱦᱚᱸ ᱯᱩᱨᱫᱩᱥᱚᱱᱚᱜᱼᱟ ᱱᱚᱜᱼᱚ ᱱᱚᱠᱟᱱ
ᱦᱳᱭ ᱦᱳᱭ ᱟᱹᱰᱤ ᱟᱹᱰᱤ ᱡᱚᱛᱷᱟᱛ ᱛᱮᱞᱟ ᱵᱮᱱ ᱮᱢ ᱠᱟᱫᱟ ᱟᱹᱰᱤ ᱟᱭᱢᱟ ᱥᱟᱨᱦᱟᱣ
ᱦᱳᱭ ᱟᱫᱚ ᱢᱟᱥᱮ ᱟᱹᱵᱤᱱ ᱦᱚ ᱠᱟᱹᱴᱤᱡ ᱢᱮᱱ ᱧᱚᱸᱜᱟᱜ ᱵᱤᱱ
ᱦᱮᱸ ᱦᱮᱸ ᱞᱟᱹᱭ ᱵᱮᱱ
ᱞᱟᱹᱭ ᱟᱞᱤᱧ ᱟᱹᱵᱤᱱᱟᱜ ᱩᱭᱦᱟᱹᱨ ᱛᱮ ᱢᱟ ᱠᱟᱹᱴᱤᱡ ᱞᱟᱹᱭᱟᱜ ᱵᱤᱱ ᱛᱟᱨᱯᱚᱨᱮ ᱞᱟᱦᱟ ᱥᱮᱫ ᱠᱟᱛᱷᱟ ᱞᱟᱝ ᱞᱟᱦᱟᱭᱟ
ᱟᱹᱞᱤᱧᱟᱜ ᱩᱭᱦᱟᱹᱨ ᱛᱮ ᱫᱚ ᱱᱚᱣᱟ ᱜᱮᱞᱤᱧ ᱞᱟᱹᱭᱼᱟ ᱡᱮ, ᱡᱩᱫᱤ ᱜᱮ ᱟᱨᱼᱼ ᱠᱚᱞ ᱠᱟᱨᱠᱷᱟᱱᱟ ᱛᱚ ᱫᱟᱨᱮ ᱱᱟᱲᱤ ᱵᱟᱝ ᱠᱚ ᱜᱮᱫ ᱞᱮᱠᱷᱟᱱ ᱫᱚ ᱵᱟᱝ ᱛᱮᱭᱟᱨᱚᱜ ᱠᱟᱱᱟ ᱠᱟᱨᱚᱱ ᱥᱮᱨᱚᱠᱚᱢ ᱡᱟᱭᱜᱟ ᱛᱚ ᱥᱮᱨᱠᱚᱢ ᱢᱟᱨᱟᱝ ᱢᱟᱨᱟᱝ ᱡᱟᱭᱜᱟ ᱛᱚ ᱟᱨ ᱵᱟᱱᱩᱜᱼᱟ᱾ ᱛᱚ ᱞᱟᱹᱭ ᱜᱟᱱᱚᱜᱼᱟ ᱡᱮ ᱡᱟᱦᱟᱸ ᱛᱤᱱᱟᱹᱜ ᱫᱟᱨᱮ ᱱᱟᱹᱲᱤ ᱜᱮᱫ ᱦᱩᱭᱩᱜ ᱠᱟᱱᱟ ᱩᱱᱟᱹᱜ, ᱠᱷᱚ ᱚᱱᱟ ᱠᱷᱚᱱ ᱦᱚᱸ ᱟᱨᱚ ᱫᱤᱜᱩᱱ ᱡᱟᱥᱛᱤ ᱡᱟᱛᱮ ᱫᱟᱨᱮ ᱠᱚ ᱨᱚᱦᱚᱭ ᱦᱩᱭᱩᱜ ᱢᱟ᱾ ᱚᱱᱟᱜᱮ ᱢᱟᱹᱱᱢᱤ ᱴᱷᱮᱱ ᱱᱚᱣᱟ ᱜᱮ ᱟᱨᱫᱟᱥ ᱛᱟᱦᱮᱱᱟ᱾
ᱦᱳᱭ ᱦᱳᱭ᱾
ᱠᱟᱨᱚᱱ ᱱᱚᱣᱟ ᱫᱟᱨᱮ ᱱᱟᱹᱲᱤ ᱠᱷᱟᱹᱛᱤᱨ ᱛᱮᱜᱮ ᱟᱵᱚ ᱵᱟᱧᱪᱟᱣ ᱢᱮᱱᱟᱜ ᱵᱚᱱᱟ᱾ ᱦᱚᱸᱜᱼᱚᱭ ᱡᱮ ᱫᱟᱜ ᱠᱚ ᱵᱟᱝ ᱦᱩᱭᱩᱜ ᱠᱟᱱᱟ ᱵᱟᱭ ᱡᱟᱹᱲᱤᱜᱼᱟ ᱴᱷᱤᱠ ᱴᱷᱟᱠ ᱱᱮᱛᱟᱨ ᱦᱩᱲᱩ ᱠᱚ ᱨᱚᱦᱚᱭ ᱚᱠᱛᱚ ᱨᱮᱫᱚ ᱚᱠᱟᱴᱟᱜ ᱠᱟᱹᱢᱤ ᱦᱚᱸ ᱵᱟᱝ ᱦᱩᱭᱩᱜ ᱠᱟᱱᱟ᱾
ᱱᱚᱜᱼᱚ ᱱᱚᱣᱟ ᱵᱟᱹᱲᱤᱡ ᱚᱨᱥᱚᱝ ᱠᱚ ᱯᱟᱲᱟᱣ ᱜᱚᱫ ᱠᱟᱱᱟ ᱛᱚ᱾
ᱦᱳᱭ ᱦᱳᱭ᱾
ᱟᱪᱪᱷᱟ ᱢᱟ ᱟᱨᱚ ᱪᱮᱫ ᱠᱩᱠᱞᱤ ᱵᱤᱱ ᱫᱚᱦᱚᱭᱮᱫ ᱛᱟᱦᱮᱸᱜ ᱠᱟᱱᱟ ᱚᱱᱟ ᱞᱟᱹᱭᱵᱤᱱ ᱱᱤᱛᱚᱜ ᱫᱚ᱾
ᱦᱮᱸ ᱪᱮᱫ ᱵᱮᱱ ᱞᱟᱹᱭ ᱫᱟ?
ᱟᱨᱚ ᱪᱮᱫ ᱠᱩᱠᱞᱤ ᱵᱤᱱ ᱫᱚᱦᱚᱭᱮᱫ ᱛᱟᱦᱮᱸᱫ ᱠᱷᱟᱱ ᱫᱚ ᱱᱟᱦᱟᱜ ᱢᱟ ᱫᱚᱦᱚ ᱵᱤᱱ ᱟᱪᱪᱷᱟ᱾
ᱦᱩᱞ ᱤᱫᱤ ᱠᱟᱛᱮ ᱡᱩᱫᱤ ᱵᱟᱨᱯᱮ ᱠᱟᱛᱷᱟ ᱵᱮᱱ ᱞᱟᱹᱭ ᱠᱮᱭᱟ ᱪᱮᱫᱟᱜ ᱥᱮ ᱱᱮᱛᱟᱨ ᱫᱚ ᱧᱮᱞᱚᱜ ᱠᱟᱱᱟ ᱡᱮ ᱡᱟᱹᱥᱛᱤ ᱠᱟᱭ ᱛᱮᱜᱮ ᱦᱩᱞ ᱫᱚᱠᱚ ᱦᱩᱞ ᱨᱮᱫᱚ ᱠᱚ ᱨᱟᱹᱥᱠᱟᱹᱭ ᱫᱟ᱾ ᱟᱵᱮᱱ ᱱᱚᱣᱟ ᱞᱟᱹᱭ ᱵᱮᱱ ᱡᱮ ᱦᱩᱞ ᱫᱚ ᱠᱤ ᱨᱟᱹᱥᱠᱟᱹ ᱨᱮᱱᱟᱜ ᱠᱟᱱ ᱛᱟᱵᱚᱱᱟ? ᱪᱮᱫ ᱞᱟᱹᱜᱤᱫ ᱦᱩᱞ ᱫᱚ ᱦᱚᱦᱚ ᱦᱩᱭᱞᱮᱱ ᱛᱟᱦᱮᱸᱫ?
ᱟᱹᱰᱤ ᱡᱚᱛᱷᱟᱛ ᱠᱩᱠᱞᱤ ᱵᱤᱱ ᱫᱚᱦᱚ ᱠᱮᱜᱼᱟ ᱱᱚᱣᱟ ᱦᱚᱸ᱾ ᱡᱟᱦᱟᱸ ᱟᱵᱚ ᱦᱟᱸᱜ ᱦᱩᱞ ᱡᱟᱦᱟᱸ ᱵᱚ ᱢᱮᱱᱮᱜᱼᱟ ᱟᱫᱚ ᱟᱭᱢᱟ ᱟᱛᱩ ᱨᱮ ᱟᱭᱢᱟ ᱦᱚᱲᱜᱮ ᱱᱚᱝᱠᱟᱱ ᱦᱚᱲ ᱢᱮᱱᱟᱜ ᱠᱚᱣᱟ ᱦᱩᱞ ᱫᱚ ᱪᱮᱫ ᱠᱟᱱᱟ ᱚᱱᱟ ᱨᱮᱱᱟᱜ ᱟᱵᱚᱣᱟᱜ ᱮᱛᱚᱦᱚᱵ ᱱᱟᱜᱟᱢ ᱫᱚ ᱦᱟᱸᱜ ᱵᱟᱝᱠᱚ ᱵᱟᱲᱟᱭ ᱠᱟᱱᱟ᱾ ᱡᱮ ᱟᱵᱚᱨᱮᱱ ᱵᱤᱨ ᱵᱟᱱᱴᱟ ᱥᱤᱫᱳ ᱠᱟᱱᱩ, ᱪᱟᱸᱫᱽ ᱵᱷᱟᱭᱨᱳ, ᱯᱷᱩᱞᱳ ᱡᱷᱟᱱᱚ ᱥᱟᱶᱛᱮ ᱩᱱᱠᱩ ᱥᱟᱥᱟᱭ ᱜᱮᱥᱟᱭ ᱵᱤᱨ ᱵᱟᱱᱴᱟ ᱟᱭᱢᱟ ᱠᱚᱛᱟᱦᱮᱸ ᱠᱟᱱᱟ ᱡᱟᱦᱟᱸᱭ ᱠᱚᱣᱟᱜ ᱧᱩᱛᱩᱢ ᱛᱚ ᱦᱟᱸᱜ ᱵᱟᱝᱵᱚ ᱥᱮᱴᱮᱨ ᱫᱟᱲᱮᱭᱟᱜ ᱠᱟᱱᱟ ᱩᱱᱠᱩ ᱠᱚᱫᱚ ᱚᱠᱚᱭ ᱠᱚ ᱛᱟᱦᱮᱸ ᱠᱟᱱᱟ ᱚᱱᱟ ᱫᱚ ᱦᱟᱸᱜ ᱵᱟᱝᱠᱚ ᱵᱟᱲᱟᱭ ᱠᱟᱱᱟ᱾ ᱟᱫᱚ ᱚᱱᱟ ᱠᱷᱟᱹᱛᱤᱨ ᱜᱮ ᱱᱚᱜᱼᱚ ᱱᱟ ᱟᱹᱰᱤ ᱡᱟᱭᱜᱟ ᱨᱮ ᱟᱭᱢᱟ ᱡᱟᱭᱜᱟ ᱠᱚᱨᱮ ᱛᱮ ᱧᱮᱞ ᱦᱩᱭᱩᱜ ᱠᱟᱱᱟ ᱡᱮ ᱦᱩᱞ ᱢᱟᱦᱟ ᱧᱩᱛᱩᱢ ᱛᱮ ᱮᱱᱮᱡ ᱥᱮᱨᱮᱧ ᱠᱚ ᱥᱟᱯ ᱲᱟᱭᱟᱜᱼᱟ ᱦᱚᱸ ᱚᱱᱟ ᱚᱨᱠᱮᱥᱴᱟᱨ ᱠᱚ ᱪᱷᱟᱯᱲᱤ ᱮᱱᱮᱡ ᱠᱚ ᱟᱨᱚ ᱫᱟᱞᱢᱟ ᱠᱚ ᱟᱨᱚ ᱪᱮᱛᱟᱱ ᱠᱚᱫᱚ ᱚᱱᱠᱟᱱᱟᱜ ᱯᱷᱩᱴᱵᱚᱞ ᱠᱚ ᱱᱚᱣᱟ ᱫᱚ ᱟᱹᱞᱤᱧᱟᱜ ᱢᱮᱱᱛᱮᱫᱚ ᱟᱹᱰᱤ ᱢᱟᱨᱟᱝ ᱵᱟᱹᱲᱤᱡ ᱠᱟᱱᱟ᱾ ᱪᱮᱫᱟᱜ ᱥᱮ ᱡᱟᱦᱟᱸᱭ ᱩᱱᱠᱩ ᱠᱚ ᱦᱩᱞ ᱞᱮᱫ ᱛᱟᱦᱮᱸ ᱠᱟᱱᱟ ᱟᱵᱚ ᱨᱮᱱ ᱵᱤᱨ ᱵᱟᱱᱴᱟ ᱠᱚ ᱡᱮ ᱵᱤᱫᱮᱥ ᱠᱷᱚᱱ ᱡᱟᱦᱟᱸᱭ ᱤᱝᱨᱮᱡᱽ ᱠᱚ ᱟᱵᱚ ᱫᱤᱥᱚᱢ ᱨᱮ ᱦᱮᱡ ᱠᱟᱛᱮ ᱟᱵᱚ ᱪᱮᱛᱟᱱ ᱨᱮ ᱠᱚ ᱱᱟᱦᱟᱪᱟᱨ ᱠᱚ ᱪᱟᱞᱟᱣᱮᱫ ᱛᱟᱦᱮᱸᱜ ᱠᱟᱱᱟ ᱥᱟᱥᱚᱱ ᱠᱚ ᱪᱟᱞᱟᱣᱮᱫ ᱛᱟᱦᱮᱸᱜ ᱠᱟᱱᱟ ᱩᱱᱠᱩ ᱠᱚᱣᱟᱜ ᱢᱟᱱᱮ ᱤᱭᱟᱹ ᱨᱮᱵᱚ ᱛᱟᱦᱮᱸ ᱠᱟᱱᱟ ᱠᱚᱵᱽᱡᱟ ᱨᱮᱵᱚ ᱛᱟᱦᱮᱸ ᱠᱟᱱᱟ ᱟᱫᱚ ᱩᱱ ᱩᱱᱠᱩ ᱠᱚ ᱞᱟᱜᱟ ᱠᱚ ᱞᱟᱹᱜᱤᱫ ᱥᱮ ᱩᱱᱠᱩ ᱴᱷᱮᱱ ᱠᱷᱚᱱ ᱟᱵᱚ ᱯᱷᱩᱨᱜᱟᱹᱞ ᱞᱟᱹᱜᱤᱫ ᱡᱮ ᱩᱱᱠᱩ ᱢᱟᱠᱚ ᱦᱩᱞ ᱠᱟᱜᱼᱟ᱾ ᱡᱤᱣᱤ ᱦᱚᱸᱠᱚ ᱟᱞᱟᱭ ᱠᱮᱜᱼᱟ ᱤᱝᱨᱮᱡᱽ ᱠᱚᱣᱟᱜ ᱥᱮᱸᱜᱮᱞ ᱴᱩᱴᱤ ᱛᱮ ᱟᱨ ᱚᱱᱠᱟᱱ ᱫᱤᱱ ᱨᱮ ᱡᱩᱫᱤ ᱮᱱᱮᱡ ᱥᱮᱨᱮᱧ ᱠᱚᱨᱟᱣᱟ ᱱᱚᱣᱟ ᱫᱚ ᱟᱹᱰᱤ ᱢᱟᱨᱟᱝ ᱵᱟᱹᱲᱤᱡ ᱠᱟᱱᱟ᱾ ᱟᱫᱚ ᱢᱟ ᱟᱹᱵᱤᱱ ᱞᱟᱹᱭ ᱵᱤᱱ ᱱᱤᱛᱚᱜ ᱪᱮᱫ ᱞᱮᱠᱟ ᱚᱱᱟ ᱫᱚ ᱵᱟᱹᱲᱤᱡ ᱥᱮ ᱱᱟᱯᱟᱭ?
ᱟᱹᱰᱤ ᱟᱹᱰᱤ ᱡᱚᱛ ᱛᱮᱞᱟᱵᱮᱱ ᱮᱢ ᱠᱟᱜᱼᱟ᱾ ᱦᱳᱭ ᱠᱟᱛᱷᱟ ᱫᱚ ᱴᱷᱤᱠ ᱜᱮᱵᱮᱱ ᱞᱟᱹᱭ ᱠᱟᱜᱼᱟ᱾ ᱡᱮ ᱩᱱ ᱚᱠᱛᱚ ᱢᱟᱱᱮ ᱟᱴᱷᱟᱨᱚᱥᱚ ᱯᱚᱧᱪᱟᱱᱱᱚ ᱥᱟᱞᱮᱨᱮ ᱡᱟᱦᱟᱸ ᱦᱩᱞ ᱦᱩᱭ ᱞᱮᱱ ᱛᱟᱦᱮᱸᱱ ᱩᱱ ᱥᱚᱢᱚᱭ ᱵᱷᱚᱜᱽᱱᱟᱰᱤᱦᱤ ᱨᱮ ᱡᱟᱦᱟᱸ ᱢᱟᱱᱮ ᱥᱟᱨᱡᱚᱢ ᱜᱤᱨᱟᱹ ᱟᱨᱠᱤᱱ ᱦᱚᱦᱚ ᱞᱮᱫ ᱛᱟᱸᱦᱮᱱᱟ ᱠᱤᱱ ᱥᱤᱫᱩ ᱠᱟᱹᱱᱦᱩ ᱛᱟᱹᱠᱤᱱ ᱡᱮ ᱫᱚᱥ ᱦᱟᱡᱟᱨ ᱥᱟᱱᱛᱟᱲ ᱠᱚ ᱡᱟᱣᱨᱟ ᱞᱮᱱᱟ, ᱩᱱ ᱚᱠᱛᱚ ᱡᱮ ᱟᱹ ᱟᱵᱚᱨᱮᱱ ᱵᱤᱨ ᱵᱟᱱᱴᱟ ᱠᱚ ᱤᱝᱨᱮᱡᱽ ᱥᱟᱶ ᱠᱚ ᱞᱟᱹᱰᱦᱟᱹᱭ ᱞᱮᱫᱼᱟ, ᱛᱤᱱᱟᱹᱜ ᱦᱚᱲᱟᱜ ᱡᱤᱣᱤ ᱪᱟᱞᱟᱣ ᱠᱟᱱᱟ ᱛᱤᱱᱟᱹᱜ ᱦᱚᱲᱟᱜ ᱢᱟᱭᱟᱝ ᱟᱹᱛᱩ ᱠᱟᱱᱟ, ᱛᱳ ᱩᱱ ᱩᱱ ᱚᱠᱛᱚ ᱟᱵᱚ ᱩᱱᱠᱩ ᱵᱤᱨ ᱵᱟᱱᱴᱟ ᱠᱷᱟᱹᱛᱤᱨ ᱛᱮᱜᱮ ᱟᱵᱚ ᱛᱤᱦᱤᱧ ᱯᱷᱩᱨᱜᱟᱹᱞ, ᱫᱤᱥᱚᱢ ᱯᱷᱩᱨᱜᱟᱹᱞ ᱠᱟᱱ ᱛᱟᱵᱚᱱᱟ ᱥᱮ ᱛᱤᱦᱤᱧ ᱯᱷᱩᱨᱜᱟᱹᱞ ᱵᱳᱱ ᱧᱟᱢ ᱠᱟᱜᱼᱟ, ᱛᱚ ᱞᱟᱹᱭ ᱜᱟᱱᱚᱜᱼᱟ ᱡᱮ ᱚᱱᱟᱫᱚ ᱨᱟᱹᱥᱠᱟᱹ ᱨᱮᱱᱟᱜ ᱫᱚ ᱢᱤᱫ ᱠᱟᱛᱷᱟ ᱛᱮ ᱞᱟᱹᱭ ᱜᱟᱱᱚᱜᱼᱟ, ᱨᱟᱹᱥᱠᱟᱹ ᱨᱮᱱᱟᱜ ᱫᱚ ᱵᱟᱝ ᱠᱟᱱᱟ᱾ ᱛᱚ ᱦᱚᱸᱜᱼᱚᱭ ᱡᱮ ᱠᱚ ᱚᱨᱠᱮᱥᱴᱟᱨ ᱠᱚᱠᱚ ᱫᱚᱦᱚᱭᱮᱜᱼᱟ ᱛᱚ ᱟᱨᱫᱟᱥ ᱛᱟᱸᱦᱮᱱᱟ ᱡᱮ ᱱᱚᱣᱟ ᱠᱚ ᱡᱟᱛᱮ ᱟᱞᱚ ᱠᱚ ᱫᱚᱦᱚᱭ ᱢᱟ᱾ ᱤᱱ ᱦᱚᱸᱜᱼᱚᱭ ᱛᱤᱨᱤᱥᱮ ᱡᱩᱱ, ᱛᱤᱨᱤᱥᱮ ᱡᱩᱱ ᱦᱤᱞᱳᱜ ᱫᱚ ᱪᱮᱫᱟᱜ ᱛᱤᱨᱤᱥᱮ ᱡᱩᱱ ᱵᱚᱱ ᱯᱟᱞᱟᱣᱼᱟ, ᱪᱮᱫᱟᱜ ᱥᱮ ᱥᱮᱨᱢᱟ ᱠᱮ ᱥᱮᱨᱢᱟ ᱡᱟᱛᱮ ᱟᱵᱚ ᱩᱱᱠᱩ ᱢᱟᱹᱱᱢᱤ ᱢᱟᱱᱚᱱᱤᱭᱟᱹ ᱜᱚᱝᱠᱮ ᱛᱟᱠᱚ ᱡᱮᱱᱚ ᱟᱵᱚ ᱵᱚᱱ ᱥᱚᱨᱚᱱ ᱠᱚᱢᱟ᱾ ᱦᱮᱸ ᱥᱮ ᱵᱟᱝ?
ᱦᱳᱭ ᱦᱚᱭ ᱦᱚᱭ᱾ ᱛᱟᱨᱯᱚᱨᱮ ᱚᱱᱟ ᱦᱩᱞ ᱢᱟᱦᱟᱨᱮ ᱟᱵᱚ ᱚᱱᱟ ᱱᱚᱝᱠᱟᱱ ᱠᱟᱹᱢᱤ ᱦᱚᱨᱟ ᱥᱟᱯᱲᱟᱣ ᱫᱚᱨᱠᱟᱨ ᱠᱟᱱᱟ ᱡᱮ ᱩᱱᱠᱩᱣᱟᱜ ᱱᱟᱜᱟᱢ ᱤᱫᱤ ᱠᱟᱛᱮᱜ, ᱢᱟᱱᱮ ᱜᱟᱞᱚᱪ ᱡᱟᱦᱟᱸ ᱫᱚ ᱟᱵᱚᱨᱮᱱ ᱢᱟᱹᱭ ᱵᱟᱹᱵᱩ ᱠᱚ ᱢᱮᱱᱟᱜ ᱠᱚᱣᱟ ᱠᱟᱹᱴᱤᱡ ᱠᱟᱹᱴᱤᱡ ᱠᱚ, ᱦᱟᱨᱟ ᱡᱩᱣᱟᱹᱱ ᱠᱚ ᱩᱱᱠᱩ ᱚᱱᱟ ᱠᱟᱛᱷᱟ ᱠᱚ ᱟᱸᱡᱚᱢ ᱢᱟ ᱡᱮ ᱵᱟᱲᱟᱭ ᱢᱟ ᱦᱩᱞ ᱫᱚ ᱱᱚᱣᱟ ᱠᱟᱱᱟ᱾ ᱟᱨ ᱡᱩᱫᱤ ᱱᱚᱜᱼᱚ ᱱᱚᱝᱠᱟ ᱮᱱᱮᱡ ᱥᱮᱨᱮᱧ ᱜᱮᱠᱚ ᱠᱚᱨᱟᱣᱟ, ᱟᱨ ᱟᱵᱚᱣᱟᱜ ᱡᱟᱦᱟᱸ ᱱᱟᱜᱟᱢ ᱪᱮᱫ ᱠᱟᱱᱟ ᱚᱱᱟ ᱫᱚ ᱵᱟᱵᱚᱱ ᱞᱟᱹᱭᱟᱠᱚᱣᱟ ᱮᱱᱠᱷᱟᱱ ᱠᱟᱹᱴᱤᱡ ᱠᱟᱹᱴᱤᱡ ᱢᱟᱹᱭ ᱵᱟᱹᱵᱩ ᱠᱚᱫᱚ ᱦᱤᱡᱩᱜ ᱠᱟᱱ ᱫᱤᱱ ᱨᱮ ᱪᱮᱫ ᱠᱚ ᱞᱟᱹᱭᱟ ᱦᱩᱞ ᱫᱚ ᱱᱚᱜᱼᱚᱱᱟ ᱮᱱᱮᱡ ᱥᱮᱨᱮᱧ
ᱞᱮᱭ ᱢᱮ᱾
ᱱᱚᱜᱼᱱᱟ ᱚᱨᱠᱮᱥᱴᱨᱟ, ᱱᱚᱜᱼᱚᱭ ᱪᱷᱟᱯᱲᱤ ᱮᱱᱮᱡ ᱯᱷᱩᱴᱵᱚᱞ ᱮᱱᱮᱡ ᱱᱚᱣᱟ ᱠᱟᱱᱟ ᱥᱮ ᱪᱮᱫ ᱞᱮᱠᱟ?
ᱦᱳᱭ ᱦᱮᱸ ᱦᱮᱸ ᱮᱠᱫᱚᱢ ᱮᱠᱫᱚᱢ ᱡᱚᱛᱷᱟᱛ ᱠᱟᱛᱷᱟ ᱵᱮᱱ ᱞᱟᱹᱭ ᱠᱟᱜᱼᱟ ᱦᱳᱭ ᱚᱱᱟᱜᱮ᱾ ᱠᱟᱨᱚᱱ ᱦᱚᱸᱜᱼᱚᱭ ᱡᱮ ᱡᱩᱣᱟᱹᱱ ᱠᱚ ᱠᱚ ᱥᱟᱯᱲᱟᱣᱮᱜᱼᱟ ᱚᱱᱟ ᱥᱟᱶᱛᱮ ᱢᱟᱨᱟᱝ ᱦᱚᱲ ᱠᱚᱦᱚᱸ ᱠᱚ ᱱᱚᱣᱟ ᱠᱚ ᱦᱩᱞ ᱠᱚᱠᱚ ᱥᱟᱯᱲᱟᱣᱮᱜᱼᱟ᱾ ᱛᱚ ᱚᱱᱟ ᱨᱮᱜᱤ ᱮᱸ ᱦᱩᱰᱤᱧ ᱦᱩᱰᱤᱧ ᱵᱚᱭᱦᱟ ᱢᱤᱥᱤ ᱠᱚ ᱥᱮᱞᱮᱫ ᱠᱚ ᱛᱟᱸᱦᱮᱱ ᱠᱟᱱᱟ᱾ ᱛᱚ ᱩᱝᱠᱩ ᱫᱚ ᱡᱮᱦᱛᱩ ᱠᱚ ᱥᱮᱬᱟᱭᱫᱟ ᱩᱝᱠᱩ ᱫᱚ ᱱᱟᱯᱟᱭᱟᱜ ᱜᱮ ᱥᱮᱬᱟᱣ ᱟᱠᱚ ᱦᱩᱭᱩᱜᱼᱟ, ᱟᱨ ᱮᱛᱚᱦᱚᱵ ᱠᱷᱚᱱ ᱜᱮ ᱥᱮᱬᱟᱣ ᱟᱠᱚ ᱦᱩᱭᱩᱜᱼᱟ᱾
ᱛᱚ ᱢᱟᱱᱮ ᱱᱚᱜᱼᱱᱟ ᱡᱩᱫᱤ ᱟᱵᱚ ᱵᱟᱝᱵᱚ ᱵᱟᱲᱟᱭᱟ ᱡᱮ ᱦᱩᱞ ᱫᱚ ᱪᱮᱫ ᱠᱟᱱᱟ? ᱪᱮ ᱟᱵᱚ ᱫᱚ ᱢᱟᱱᱮ ᱪᱮᱫ ᱞᱮᱠᱟᱨᱮ ᱟᱹᱭᱫᱟᱹᱨ ᱵᱚᱱ ᱧᱟᱢ ᱠᱟᱜᱼᱟ, ᱥᱮ ᱟᱨᱚ ᱦᱤᱡᱩᱜ ᱠᱟᱱ ᱫᱤᱱ ᱨᱮ ᱟᱹᱭᱫᱟᱹᱨ ᱵᱚᱱ ᱧᱟᱢᱟ, ᱡᱩ ᱫᱤ ᱱᱚᱜᱼᱱᱚᱝᱠᱟ ᱮᱱᱮᱡ ᱥᱮᱨᱮᱧ ᱨᱮᱵᱚ ᱞᱟᱵᱟᱫᱷᱤᱭᱟᱹ ᱠᱚᱣᱟ, ᱛᱟᱦᱞᱮ ᱦᱤᱡᱩᱜ ᱠᱟᱱᱟ ᱡᱟᱦᱟᱸ ᱟᱵᱚ ᱟ. ᱭ ᱠᱚ ᱦᱮᱱᱟᱜ ᱛᱟᱵᱚᱱᱟ ᱚᱱᱟ ᱠᱚ ᱟᱵᱚ ᱥᱟᱢᱟᱝ ᱫᱟᱯᱨᱟᱢ ᱵᱟᱝᱵᱚ ᱠᱚᱭ ᱫᱟᱲᱮᱜᱼᱟ ᱥᱮ ᱵᱟᱝᱵᱚ ᱞᱟᱹᱲᱟᱹᱭ ᱫᱟᱲᱮᱜᱼᱟ᱾ ᱟᱫᱚ ᱟᱵᱚᱣᱟᱜ ᱢᱟᱱᱮ ᱮᱱᱮᱡ ᱥᱮᱨᱮᱧ ᱥᱮᱱ ᱡᱩᱫᱤ ᱨᱟᱥᱠᱤᱭᱟᱹ ᱨᱟᱹᱥᱠᱟᱹ ᱛᱟᱵᱚ ᱡᱟᱹᱥᱛᱤᱜᱼᱟ, ᱛᱟᱦᱞᱮ ᱢᱟ ᱚᱱᱟ ᱛᱮᱫᱚ ᱠᱚ ᱯᱩᱪᱩᱡᱚᱜᱼᱟ ᱢᱟᱱᱮ ᱮᱲᱮ ᱦᱚᱪᱚᱜ ᱟᱵᱚ ᱫᱤᱠᱩ ᱠᱚᱴᱷᱮᱱ, ᱟᱫᱚ ᱱᱚᱝ ᱚᱱᱠᱟᱱᱟᱜ ᱢᱟᱱᱮ ᱚᱱᱠᱟᱱ ᱠᱟᱹᱢᱤ ᱦᱚᱨᱟ ᱥᱮ ᱤᱭᱟᱹ ᱠᱚ ᱦᱩᱞ ᱢᱟᱦᱟ ᱨᱮ ᱥᱟᱯᱲᱟᱣ ᱫᱚᱨᱠᱟᱨ ᱠᱟᱱᱟ, ᱡᱮ ᱟᱵᱚᱣᱟᱜ ᱟᱜᱟᱢ ᱫᱤᱱ ᱨᱮ ᱟᱵᱚ ᱪᱮᱫ ᱞᱮᱠᱟ ᱛᱮᱵᱚ ᱥᱟᱹᱛ ᱥᱟᱯᱲᱟᱜᱼᱟ ᱟᱵᱚᱣᱟᱜ ᱟᱹᱭᱫᱟᱹᱨ ᱧᱟᱢ ᱞᱟᱹᱜᱤᱫ, ᱟᱨ